ᱦᱮᱸ,
ᱦᱟᱸ ᱟᱸᱡᱚᱢᱚᱜ ᱠᱟᱱᱟ?
ᱦᱮᱸ ᱡᱚᱦᱟᱨ ᱜᱮ ᱫᱟᱫᱟ᱾
ᱦᱮᱸ ᱡᱚᱦᱟᱨ ᱜᱮ᱾
ᱦᱮᱸ, ᱪᱮᱜ ᱞᱮᱠᱟ ᱢᱮᱱᱟᱜ ᱢᱮᱭᱟ?
ᱦᱮᱸ ᱱᱟᱯᱟᱭ ᱵᱟᱲᱟ ᱜᱮ, ᱟᱢ ᱫᱚ?
ᱚ ᱦᱮᱸ ᱤᱧ ᱦᱚᱸ ᱱᱟᱯᱟᱭ ᱜᱮ ᱢᱮᱱᱟᱜ ᱠᱟᱫᱤᱧᱟ, ᱚᱲᱟᱜ ᱠᱚᱨᱮ ᱫᱚ?
ᱦᱮᱸ ᱚᱲᱟᱜ ᱠᱚᱨᱮ ᱦᱚᱸ, ᱱᱟᱯᱟᱭ ᱵᱟᱲᱟ ᱜᱮ᱾
ᱚᱸ, ᱦᱮᱸ, ᱫᱟᱫᱟ ᱟᱯᱮ ᱫᱚ ᱛᱤᱱᱟᱹᱜ ᱦᱚᱲᱚᱜ ᱟᱯᱮ?
ᱟᱞᱮ ᱫᱚ, ᱵᱟᱨ ᱵᱚᱭᱦᱟ᱾
ᱚᱸ, ᱚᱱᱟ ᱦᱚᱸ ᱱᱟᱯᱟᱭ ᱠᱟᱛᱷᱟ ᱜᱮ, ᱦᱮᱸ᱾
ᱪᱮᱫ ᱵᱟᱠᱷᱟᱨᱟ ᱛᱮᱞᱟᱝ ᱜᱟᱞᱢᱟᱨᱟᱜ-ᱟ?
ᱟᱞᱟᱝ ᱫᱚ ᱤᱭᱟᱹ ᱦᱩᱭᱩᱜ ᱠᱟᱱᱟ ᱥᱟᱱᱛᱟᱲ ᱥᱟᱶᱛᱟ ᱨᱮ ᱦᱩᱭᱩᱜ ᱠᱟᱱᱟ ᱜᱤᱫᱽᱨᱟᱹ ᱡᱟᱱᱟᱢ ᱚᱠᱛᱚ ᱨᱮᱱᱟᱜ ᱞᱟᱝ ᱜᱟᱞᱢᱟᱨᱟᱜ-ᱟ, ᱡᱮᱢᱚᱱ ᱪᱮᱫ ᱞᱮᱠᱟ ᱛᱮᱠᱚ ᱠᱟᱹᱢᱤ ᱛᱟᱠᱚᱣᱟ ᱜᱤᱫᱽᱨᱟᱹ ᱡᱟᱱᱟᱢ ᱞᱮᱱᱠᱷᱟᱱ
ᱦᱳᱭ
ᱪᱮᱫ ᱪᱮᱫ ᱠᱚᱵᱚᱱ ᱠᱟᱹᱢᱤᱭᱟ᱾
ᱦᱳᱭ ᱦᱳᱭ
ᱦᱮᱸ ᱦᱮᱸ ᱚᱱᱟ ᱠᱚ ᱱᱤᱭᱟᱹ ᱜᱮᱞᱟᱝ ᱜᱟᱞᱢᱟᱨᱟᱜ-ᱟ᱾ ᱛᱟᱦᱞᱮᱧ ᱞᱟᱹᱭᱮᱫ-ᱟ᱾
ᱦᱳᱭ ᱞᱟᱹᱭ ᱛᱟᱞᱟᱝ ᱢᱮ
ᱦᱮᱸ ᱦᱮᱸ ᱡᱮᱢᱚᱱ ᱜᱤᱫᱽᱨᱟᱹ ᱠᱚ ᱡᱟᱱᱟᱢ ᱞᱮᱱᱠᱷᱟᱱ ᱥᱟᱱᱛᱟᱲ ᱦᱚᱲ ᱠᱚᱣᱟᱜ ᱚᱲᱟᱜ ᱨᱮᱫᱚ ᱜᱤᱫᱽᱨᱟᱹ ᱯᱤᱫᱽᱨᱟᱹ ᱵᱚᱥᱢᱚᱛᱟ ᱥᱮ ᱦᱮ ᱥᱮ ᱦᱩᱭᱩᱜ ᱠᱟᱱᱟ ᱫᱷᱟᱹᱨᱛᱤ ᱨᱮᱠᱚ ᱩᱭᱩᱜ ᱞᱮᱱᱠᱷᱟᱱ
ᱦᱚᱸ
ᱩᱸ ᱥᱮᱨᱣᱟ ᱨᱮ ᱢᱮᱱᱟᱜ ᱟᱠᱟᱫ ᱡᱟᱦᱟᱸ ᱠᱚ ᱠᱟᱹᱢᱤ ᱚᱱᱟ ᱠᱚ ᱡᱮᱢᱚᱱ ᱪᱮᱫ ᱞᱮᱠᱟ ᱵᱚᱱ ᱠᱟᱹᱢᱤᱭᱟ᱾ ᱵᱟᱞᱮ ᱜᱤᱫᱽᱨᱟᱹ ᱵᱚᱥᱢᱚᱛᱟ ᱨᱮ ᱩᱭᱩᱜ ᱮᱱ ᱥᱟᱶ ᱥᱟᱶ ᱛᱮᱜᱮ ᱦᱩᱭᱩᱜ ᱠᱟᱱᱟ ᱚᱲᱟᱜ ᱨᱮᱱᱟᱜ ᱛᱷᱟᱹᱨᱤ ᱵᱟᱹᱴᱤ ᱠᱚ ᱵᱟᱝ ᱠᱷᱟᱱ ᱦᱩᱭᱩᱜ ᱠᱟᱱᱟ ᱥᱟᱹᱲᱤᱢ ᱥᱟᱛᱮ ᱛᱟᱱᱟᱜ ᱨᱮᱦᱚᱸ ᱡᱟᱦᱱᱟᱜ ᱢᱟᱱᱮ ᱦᱟᱯᱟ ᱛᱮᱠᱚ ᱫᱟᱞᱟ ᱠᱚ ᱡᱮᱢᱚᱱ ᱠᱚ ᱥᱟᱰᱮ ᱦᱚᱪᱚᱭᱟ ᱞᱮᱭᱟ ᱡᱮ ᱵᱟᱝ-ᱟ ᱱᱚᱶᱟ ᱚᱲᱟᱜ ᱨᱮ ᱱᱟᱶᱟ ᱦᱚᱲᱮ ᱦᱮᱡ ᱟᱠᱟᱱᱟ ᱥᱮ ᱟᱞᱮ ᱚᱲᱟᱜ ᱨᱮ ᱵᱚᱥ ᱢᱚᱛᱟᱭ ᱞᱮᱵᱮᱫ ᱟᱠᱟᱫ ᱢᱤᱫᱴᱟᱝ ᱱᱟᱣᱟ ᱦᱚᱲ᱾
ᱦᱳᱭ
ᱚᱱᱟ ᱜᱮᱠᱚ ᱵᱟᱲᱟᱭ ᱦᱚᱪᱚᱭᱮ ᱚᱱᱟ ᱦᱚᱸ ᱵᱟᱲᱟᱭ ᱦᱚᱪᱚᱭ ᱟᱠᱚ᱾
ᱦᱮᱸ
ᱦᱮᱸ ᱛᱟᱨᱯᱚᱨᱮ ᱦᱩᱭᱩᱜ ᱠᱟᱱᱟ ᱩᱱᱤ ᱜᱤᱫᱽᱨᱟᱹ ᱡᱟᱱᱟᱢ ᱛᱟᱭᱱᱚᱢ ᱦᱩᱭᱩᱜ ᱠᱟᱱᱟ ᱡᱚᱛᱚ ᱠᱷᱚᱱᱟᱜ ᱯᱩᱭᱞᱳ ᱛᱮᱫᱚ ᱚᱱᱟ ᱜᱤᱫᱽᱨᱟᱹ ᱡᱟᱱᱟᱢᱚᱜ ᱥᱚᱢᱚᱭ ᱛᱮ ᱫᱷᱟᱹᱭ ᱵᱩᱰᱦᱤ ᱜᱮᱠᱚ ᱦᱚᱦᱚᱣᱟᱭᱟ ᱥᱮ ᱦᱮᱸ ᱩᱱᱤ ᱫᱷᱟᱹᱭ ᱵᱩᱰᱦᱤ ᱜᱮᱛᱚ ᱚᱱᱟ ᱠᱚᱭ ᱠᱟᱹᱢᱤᱭᱟ ᱾ᱩᱱᱤ ᱫᱷᱟᱹᱭ ᱵᱩᱲᱦᱤ ᱵᱚᱞ ᱛᱮ ᱩᱱᱤ ᱫᱟᱜ ᱫᱩᱞ ᱵᱩᱲᱦᱤ ᱢᱮᱛᱟᱭ ᱜᱮᱭᱟ, ᱦᱮᱸ ᱦᱮᱸ ᱩᱱᱤᱜᱮ ᱦᱚᱦᱚ ᱦᱮᱸ ᱦᱚᱦᱚ ᱟᱹᱜᱩᱭᱟ ᱠᱚ ᱛᱟᱨᱯᱚᱨᱮ ᱦᱩᱭᱩᱜ ᱠᱟᱱᱟ ᱱᱟᱹᱨ ᱠᱚᱠᱚ ᱜᱮᱫ ᱦᱚᱪᱚᱭᱮᱭᱟ᱾
ᱦᱮᱸ
ᱟᱫᱚ ᱪᱮᱫ ᱠᱟᱱᱟ ᱚᱱᱟ ᱫᱚ?
ᱟᱨ ᱚᱱᱟ ᱵᱩᱠᱟᱹ ᱵᱩᱠᱟᱹ ᱵᱩᱠᱟᱹ ᱠᱚ ᱞᱟᱹᱭ᱾
ᱟᱪᱪᱷᱟ ᱦᱮᱸ ᱦᱮᱸ
ᱵᱩᱠᱟᱹ ᱱᱟᱹᱲᱤ ᱡᱟᱦᱟᱸ ᱛᱟᱦᱮᱱᱟ᱾
ᱚᱸ ᱦᱮᱸ ᱦᱮᱸ ᱚᱱᱠᱟᱜᱤᱧ ᱢᱚᱱᱮᱭᱮᱫ ᱛᱟᱦᱮᱸᱫ ᱟᱫᱚ ᱩᱱᱟᱹᱜ ᱵᱷᱟᱜᱤ ᱫᱷᱟᱨᱟ ᱫᱚ ᱵᱟᱹᱧ ᱵᱟᱲᱟᱭ ᱜᱮ ᱛᱟᱦᱮᱸᱱᱟ᱾ ᱡᱮ ᱚᱱᱟ ᱩᱛᱟᱹᱨ ᱜᱮᱠᱚ ᱢᱮᱛᱟᱜ-ᱟ᱾ ᱦᱮᱸ ᱚᱱᱟ ᱢᱟᱛᱚ ᱚᱱᱮ ᱞᱟᱹᱭ ᱫᱚᱠᱚ ᱪᱮᱛᱟ ᱚᱱᱟ ᱫᱚ ᱡᱟᱱᱟᱢ ᱵᱷᱤᱴᱟᱹ ᱨᱮᱜᱮ ᱠᱚ ᱛᱚᱯᱟ ᱯᱟᱭᱟ ᱥᱮ ᱪᱮᱫ᱾
ᱦᱮᱸ ᱛᱚᱯᱟᱭ ᱟᱠᱚ᱾
ᱦᱮᱸ ᱟᱨ ᱛᱟᱯᱚᱨᱮ ᱦᱮᱸ ᱢᱟ ᱞᱟᱹᱭ ᱢᱮ᱾
ᱚᱱᱟ ᱫᱚ ᱟ ᱫᱩᱣᱟᱹᱨ ᱜᱟᱱᱟᱰᱤ ᱥᱩᱨ ᱨᱮᱠᱚ ᱛᱚᱯᱟᱭᱟ ᱛᱚ ᱵᱟᱝ,
ᱡᱟᱹᱱᱤᱡ ᱠᱷᱟᱱ ᱤᱧ ᱦᱚᱸ ᱩᱱᱟᱹᱜ ᱫᱚ ᱫᱚᱢᱮ ᱫᱚ ᱵᱟᱹᱧ ᱵᱟᱲᱟᱭᱟ, ᱦᱩᱭᱩᱜ-ᱟ, ᱡᱟᱹᱱᱤᱡ ᱠᱷᱟᱱ ᱚᱸᱰᱮ ᱜᱮᱠᱚ ᱛᱚᱯᱟᱭᱟ᱾ ᱛᱟᱨᱯᱚᱨᱮ ᱚᱱᱟ ᱱᱟᱹᱨ ᱜᱮᱫ ᱠᱟᱛᱮᱜ ᱛᱚ ᱟᱨᱦᱚᱸ ᱚᱱᱟ ᱥᱩᱛᱟᱹᱢ ᱛᱮᱠᱚ ᱜᱟᱹᱴ ᱠᱟᱜ ᱛᱟᱠᱚᱣᱟ ᱥᱮ
ᱦᱚᱸ ᱦᱮᱸ
ᱦᱮᱸ ᱛᱟᱨᱯᱚᱨᱮ ᱚᱱᱟ ᱮᱸ ᱜᱤᱫᱽᱨᱟᱹ ᱦᱩᱭ ᱯᱚᱨᱮ ᱩᱱᱤ ᱚᱱᱟ ᱠᱚ ᱠᱟᱹᱢᱤ ᱪᱟᱵᱟ ᱯᱚᱨᱮ ᱛᱟᱨᱯᱚᱨᱮ ᱢᱟᱱᱮ ᱚᱲᱟᱜ ᱨᱮᱱᱟᱜ ᱠᱟᱹᱢᱤ ᱠᱚ ᱯᱩᱨᱟᱹᱣ ᱠᱟᱛᱮ ᱡᱮᱢᱚᱱ ᱜᱤᱫᱽᱨᱟᱹ ᱦᱩᱭᱱᱟᱭ ᱱᱟᱹᱨ ᱠᱚᱠᱚ ᱜᱮᱫ ᱠᱮᱫᱮᱭᱟ ᱛᱟᱯᱚᱨᱮ ᱚᱱᱟ ᱠᱚᱠᱚ ᱛᱚᱯᱟ ᱠᱮᱫᱼᱟ ᱟᱨ ᱛᱟᱨᱯᱚᱨᱮ ᱦᱩᱭᱩᱜᱜ ᱠᱟᱱᱟ ᱤᱭᱟᱹ ᱠᱚ ᱪᱟᱞᱟᱜᱼᱟ ᱛᱚ ᱪᱷᱩᱸᱛ ᱠᱚ ᱯᱷᱮᱰᱟᱣᱟ ᱡᱟᱸᱦᱟᱸ ᱫᱚ᱾ ᱢᱟᱱᱮ ᱚᱱᱟ ᱫᱚ ᱱᱟᱣᱟ ᱦᱚᱲᱮ ᱦᱮᱡ ᱞᱮᱱᱠᱷᱟᱱ ᱛᱚ ᱟᱹᱛᱩ ᱜᱚᱨᱟᱢ ᱠᱚ ᱦᱩᱭᱩᱜ ᱠᱟᱱᱟ ᱚᱥᱩᱫᱽᱫᱷᱚ ᱠᱟᱱᱟ ᱢᱟᱱᱮ ᱤᱭᱟᱹ ᱪᱷᱩᱸᱛ ᱠᱟᱱᱟ ᱟᱫᱚ ᱚᱱᱟ ᱪᱷᱩᱸᱛ ᱯᱷᱮᱨᱟᱣ ᱞᱟᱹᱜᱤᱫ ᱜᱮᱛᱚ ᱦᱟᱸᱜ ᱫᱷᱟᱹᱭ ᱵᱩᱰᱦᱤ ᱜᱮ ᱚᱱᱟ ᱛᱩᱯᱩᱱ ᱜᱷᱟᱴ ᱮ ᱪᱟᱞᱟᱜ ᱟᱭ ᱡᱮᱢᱚᱱ ᱚᱱᱟ ᱠᱚ ᱥᱚᱵᱚᱫ ᱯᱟᱨᱪᱟ ᱟᱹᱜᱩᱭᱟᱭ᱾
ᱦᱮᱸ
ᱡᱟᱦᱱᱟᱜ ᱞᱩᱜᱽᱲᱤ ᱠᱚ ᱮᱢᱟᱱ ᱛᱮᱢᱟᱱ,
ᱮᱢᱟᱱ ᱛᱮᱢᱟᱱ᱾
ᱟᱹᱰᱤ ᱠᱤᱪᱷᱩ ᱦᱮᱸ ᱦᱮᱸ᱾ ᱚᱱᱟᱠᱚ ᱥᱚᱵᱚᱫ ᱟᱹᱜᱩᱭᱟ ᱛᱟᱨᱯᱚᱨᱮ ᱛᱟᱥᱮᱭᱟᱭ ᱛᱟᱨᱯᱚᱨᱮ ᱚᱱᱮ ᱦᱚᱞᱚᱝ ᱫᱟᱜ ᱠᱚᱠᱚ ᱛᱤᱨᱯᱤᱭᱟᱠᱚ ᱫᱚ᱾
ᱦᱮᱸ
ᱚᱱᱟ ᱦᱚᱞᱚᱝ ᱫᱟᱜ ᱫᱚ ᱪᱷᱩᱛ ᱯᱷᱮᱲᱟᱣ ᱞᱟᱹᱜᱤᱫ ᱜᱮ ᱥᱮ
ᱦᱳᱭ ᱦᱳᱭ
ᱦᱮᱸ ᱚᱱᱟ ᱪᱷᱩᱛ ᱠᱚᱠᱚ ᱪᱷᱩᱸᱛ ᱠᱚ ᱯᱷᱮᱲᱟᱣ ᱵᱟᱲᱟ ᱠᱟᱛᱮᱜ ᱛᱟᱨᱯᱚᱨᱮ ᱦᱩᱭᱩᱜ ᱠᱟᱱᱟ ᱚᱱᱮ, ᱚᱲᱟᱜ ᱫᱩᱣᱟᱹᱨ ᱠᱚᱨᱮ ᱚᱲᱟᱜ ᱫᱩᱣᱟᱹᱨ ᱠᱚ ᱜᱮᱡ ᱜᱩᱨᱤᱡᱽ ᱟᱠᱚ᱾
ᱦᱮᱸ ᱟᱨ ᱩᱭᱩᱜ ᱵᱟᱲᱟᱭᱟᱠᱚ ᱛᱤᱨᱮ?
ᱮᱸ ᱩᱭᱩᱜ ᱵᱚᱞᱛᱮ ᱢᱟᱱᱮ ᱛᱤᱱ ᱥᱩᱚᱢᱚᱭᱟᱜ ᱵᱟᱹᱧ ᱵᱩᱡᱽ ᱞᱮᱜᱼᱟ᱾
ᱟᱪᱪᱷᱟ ᱪᱚᱰᱚᱨ ᱵᱟᱲᱟᱭ ᱜᱮᱭᱟ ᱠᱚ ᱥᱮ ᱵᱟᱝ?
ᱦᱮᱸ ᱦᱮᱸ ᱦᱮᱸ ᱦᱮᱸ ᱪᱚᱰᱚᱨ ᱜᱮᱭᱟ ᱤᱧᱫᱚ ᱦᱳᱭᱛᱚ ᱢᱚᱱᱮ ᱜᱤᱭᱟᱹᱧ ᱡᱮ ᱪᱷᱩᱸᱛ ᱯᱷᱮᱨᱟᱣ ᱵᱟᱲᱟ ᱠᱟᱛᱮᱫ ᱠᱚ ᱪᱚᱰᱚᱨ ᱟᱠᱚ᱾
ᱦᱮᱸ
ᱤᱧᱦᱚᱸ ᱩᱱᱟᱹᱜ ᱵᱷᱟᱹᱜᱤ ᱫᱚ ᱵᱟᱹᱧ ᱵᱟᱲᱟᱭᱟ᱾ ᱢᱚᱱᱮ ᱦᱩᱭᱩᱜᱼᱟ ᱠᱟᱨᱚᱱ ᱫᱚ ᱟᱸ ᱜᱚᱨᱟᱢ ᱚᱥᱩᱫᱽᱫᱷᱚ ᱞᱮᱱᱠᱷᱟᱱ ᱛᱟᱨᱯᱚᱨᱮ ᱵᱟᱠᱚ ᱜᱩᱨᱤᱡᱽ ᱯᱟᱨᱪᱟ ᱵᱟᱲᱟ ᱞᱮ ᱚᱱᱟᱧ ᱢᱚᱱᱮ ᱜᱮᱭᱟ ᱡᱮ ᱜᱩᱨᱤᱡ ᱯᱟᱨᱪᱷᱟ ᱵᱟᱲᱟ ᱠᱟᱛᱮᱫ ᱜᱮ ᱛᱚ ᱦᱟᱸᱜ ᱚᱱᱟ ᱪᱷᱩᱛ ᱠᱚ ᱯᱷᱮᱲᱟᱣᱟ᱾ ᱡᱮ ᱚᱱᱮ ᱫᱷᱟᱹᱭ ᱵᱩᱲᱦᱤ ᱡᱟᱦᱟᱸ ᱫᱚ ᱚᱱᱮ ᱦᱚᱞᱚᱝ ᱫᱟᱜ ᱮ ᱛᱤᱨᱯᱤ ᱟᱠᱚᱣᱟᱭ ᱛᱚᱵᱮᱭᱟᱱᱟᱜ ᱜᱮ ᱜᱮᱛᱚ ᱟᱵᱚᱮᱱ ᱵᱚᱸᱜᱟ ᱵᱩᱨᱩ ᱥᱮ ᱟᱵᱚᱨᱮᱱ ᱟᱹᱜᱤᱞ ᱦᱟᱯᱲᱟᱢ ᱠᱚᱵᱚᱱ ᱮᱢ ᱫᱟᱲᱮ ᱟᱠᱚᱣᱟ ᱩᱱᱠᱩ ᱦᱚᱸᱛᱚ ᱵᱚᱸᱜᱟ ᱫᱤᱥᱚᱢ ᱨᱮᱜᱮ ᱦᱮᱱᱟᱜ ᱠᱚᱣᱟ᱾
ᱦᱳᱭ
ᱦᱮᱸ ᱟᱫᱚᱧ ᱢᱚᱱᱮ ᱠᱮᱫᱟ ᱦᱚᱭᱛᱳ ᱩᱱ ᱥᱚᱢᱚᱭ ᱜᱮ᱾
ᱦᱮᱸ ᱦᱮᱸ
ᱦᱮᱸ
ᱟᱨ ᱚᱱᱟ ᱛᱟᱭᱱᱚᱢ
ᱤᱱᱟᱹ ᱛᱟᱭᱱᱚᱢ ᱫᱚ ᱡᱟᱦᱟᱸ ᱟᱵᱚ ᱫᱚ ᱚᱱᱮ ᱦᱚᱭᱚ ᱨᱩᱣᱟᱹᱲ ᱠᱟᱹᱢᱤ ᱠᱚ ᱛᱟᱦᱮᱱ ᱜᱮᱭᱟ ᱾
ᱦᱚᱭᱚ ᱨᱩᱭᱟᱹᱲ ᱠᱟᱹᱢᱤ ᱠᱚ
ᱥᱮ ᱟᱯᱮ ᱥᱮᱱ ᱫᱚ ᱚᱻ ᱪᱮᱫ ᱮᱴᱟᱜᱟᱜ ᱪᱷᱟᱹᱴᱭᱟᱹᱨ ᱠᱚ ᱞᱟᱹᱭ ᱜᱮᱭᱟ ᱥᱮ? ᱱᱚᱛᱮ ᱟᱫᱷᱟᱱ, ᱟᱫᱷᱟᱱ ᱦᱚᱲᱤᱧ ᱟᱸᱡᱚᱢ ᱠᱮᱫ ᱠᱚᱣᱟ ᱡᱮ ᱪᱷᱟᱹᱴᱭᱟᱹᱨ ᱠᱚᱦᱚᱸ ᱠᱚ ᱢᱮᱱ ᱜᱮᱭᱟ ᱾
ᱪᱷᱟᱹᱴᱭᱟᱹᱨ ᱫᱚ ᱚᱱᱟ ᱯᱚᱨᱮ ᱛᱮ ᱦᱩᱭᱩᱜᱼᱟ ᱾
ᱦᱳᱭᱛᱚ ᱞᱟᱦᱟ ᱛᱚ ᱦᱚᱭᱚ ᱨᱩᱣᱟᱹᱲ ᱜᱮᱥᱮ ᱦᱮᱸ, ᱦᱩᱸ ᱾
ᱟᱨ
ᱟᱨ ᱱᱚᱣᱟ ᱦᱚᱭᱚ ᱨᱩᱣᱟᱹᱲ ᱫᱚ ᱦᱩᱭᱩᱜ ᱠᱟᱱᱟ ᱟᱹᱠᱤᱞ ᱥᱤᱨᱡᱚᱱ, ᱢᱟᱱᱮ ᱟᱹᱰᱤ ᱥᱮᱫᱟᱭ ᱨᱮᱱᱟᱜ ᱠᱟᱛᱷᱟ ᱠᱟᱱᱟ ᱾ ᱩᱱ ᱚᱠᱛᱚ ᱫᱚ ᱦᱩᱭᱩᱜ ᱠᱟᱱᱟ, ᱥᱤᱥᱤᱨᱡᱟᱹᱣᱤᱡ ᱨᱮᱱᱟᱜ ᱥᱤᱨᱡᱚᱱ ᱠᱤᱱ ᱩᱱᱠᱤᱱ ᱦᱩᱭᱩᱜ ᱠᱟᱱᱟ ᱾ ᱱᱚᱲᱤᱭᱟᱹ ᱟᱨ ᱱᱤᱢᱩᱲᱤᱭᱟᱹ ᱟᱨ ᱱᱤᱜᱩᱲᱭᱟᱹ ᱛᱟᱹᱠᱤᱱ ᱾ ᱩᱱᱠᱤᱱ ᱨᱮᱱᱟᱜ ᱢᱟᱱᱮ ᱩᱱᱠᱤᱱᱟᱜ ᱥᱚᱢᱚᱭ ᱠᱷᱚᱱᱟᱜ ᱱᱚᱣᱟ ᱫᱚ ᱦᱮᱡ ᱟᱹᱜᱩ ᱠᱟᱱᱟ ᱾ ᱦᱩᱸ ᱾ ᱟᱨ ᱩᱱᱠᱤᱱᱟᱜ ᱫᱚ ᱦᱩᱭᱩᱜ ᱠᱟᱱᱟ ᱡᱩᱫᱩ ᱵᱚᱝᱥᱚ, ᱦᱮᱸ ᱾ ᱟᱫᱚ ᱚᱱᱟ ᱛᱮ ᱱᱮᱛᱟᱨ ᱦᱚᱸ ᱟᱵᱚ ᱫᱚ ᱡᱟᱦᱟᱸᱱᱟᱜ ᱜᱮᱛᱚ ᱚᱱᱮ ᱯᱟᱹᱦᱤᱞ ᱦᱟᱯᱲᱟᱢ ᱠᱚ ᱡᱟᱦᱟᱸ ᱠᱚ ᱢᱟᱱᱟᱣ ᱟᱹᱜᱩ ᱟᱠᱟᱜᱼᱟ ᱾ ᱟᱵᱚ ᱦᱚᱸ ᱚᱱᱟ ᱜᱮᱵᱚᱱ ᱢᱟᱱᱟᱣ, ᱟᱵᱚ ᱦᱮᱸ ᱚᱱᱟ ᱜᱮᱵᱚᱱ ᱧᱮᱞ ᱥᱮᱬᱟ ᱠᱟᱜᱼᱟ ᱾
ᱟᱪᱪᱷᱟ, ᱟᱨ ᱚᱱᱟ ᱠᱚ ᱢᱩᱫᱽᱨᱮ ᱢᱤᱫ ᱵᱟᱨ ᱠᱩᱠᱞᱤ ᱞᱟᱹᱭ ᱢᱮ ᱾
ᱦᱮᱸ, ᱚᱱᱟ ᱪᱷᱩᱸᱴ ᱢᱩᱠᱩᱴ ᱫᱚ ᱪᱮᱫ ᱠᱟᱱᱟ? ᱟᱨ ᱦᱩᱭᱩᱜ ᱠᱟᱱᱟ ᱱᱚᱣᱟ ᱨᱮᱱᱟᱜ ᱛᱮᱛᱮᱫ ᱛᱮᱫ ᱫᱚ ᱪᱮᱫ ᱠᱟᱱᱟ?
ᱚᱱᱟ ᱨᱮᱱᱟᱜ ᱛᱮᱛᱮᱫ
ᱦᱩᱸ ᱾ ᱦᱮᱸ ᱾
ᱟᱪᱪᱷᱟ, ᱛᱮᱛᱮᱫ ᱛᱮᱫ ᱫᱚ ᱵᱟᱹᱧ ᱵᱩᱡᱽ ᱞᱮᱜᱼᱟ ᱾
ᱢᱟᱱᱮ ᱚᱱᱟ ᱨᱮᱱᱟᱜ ᱜᱮ ᱡᱮᱢᱚᱱ ᱚᱱᱟ ᱜᱟᱹᱦᱤᱨ ᱵᱷᱟᱵᱛᱮ ᱞᱟᱹᱭ ᱦᱚᱪᱚ ᱠᱟᱜᱟᱭ ᱡᱮ ᱚᱱᱟ ᱪᱷᱩᱸᱛ ᱵᱩᱠᱩᱫ ᱪᱮᱫ ᱞᱮᱠᱟ? ᱠᱟᱛᱮ ᱠᱚ ᱠᱷᱮᱲᱟᱭ ᱫᱟ ᱠᱚ ᱥᱮ ᱠᱚ, ᱪᱮᱫ ᱞᱮᱠᱟ ᱠᱟᱛᱮ ᱠᱟᱹᱢᱤ ᱜᱟᱱᱚᱜᱼᱟ? ᱥᱮ ᱪᱮᱫ ᱞᱮᱠᱟ ᱠᱟᱛᱮ ᱠᱚ ᱠᱟᱹᱢᱤᱭᱮᱜᱼᱟ? ᱚᱱᱟ ᱜᱮ ᱦᱩᱭᱩᱜ ᱠᱟᱱᱟ ᱛᱮᱛᱮᱫ ᱾ ᱦᱮᱸ ᱪᱮᱫ ᱞᱮᱠᱟᱛᱮ ᱦᱮᱸ ᱾ ᱦᱮᱸ, ᱚᱱᱟ ᱞᱟᱹᱭ ᱠᱮᱭᱟᱢ ᱾
ᱵᱟᱝ ᱵᱟᱝ ᱥᱟᱢᱴᱟᱥ
ᱚ ᱦᱳᱭ, ᱞᱟᱹᱭᱮᱫ ᱟᱹᱧ ᱛᱟᱦᱚᱞᱮ ᱢᱟᱺᱡᱷᱤ ᱡᱟᱹᱛᱤ ᱠᱚᱣᱟᱜ ᱡᱤᱣᱤ ᱡᱮᱢᱚᱱ ᱦᱚᱲᱢᱚ ᱢᱚᱱᱮ ᱚᱱᱟ ᱡᱟᱦᱟᱸ ᱥᱳ ᱥᱤᱲᱤᱡ ᱞᱮᱱ ᱠᱷᱟᱱ ᱡᱟᱦᱟᱸᱱᱟᱜ ᱦᱩᱭᱩᱜ ᱠᱟᱱᱟ ᱚᱸᱡᱽᱨᱟ ᱨᱮ, ᱥᱮ ᱦᱩᱭᱩᱜ ᱠᱟᱱᱟ ᱰᱟᱹᱵᱽᱨᱟᱹᱣ ᱨᱮ, ᱰᱟᱹᱵᱽᱨᱟᱹᱣ ᱠᱚᱜ ᱰᱟᱹᱵᱽᱨᱟᱹᱣ ᱠᱚᱜ ᱜᱮ, ᱩᱱ ᱫᱚ ᱦᱩᱭᱩᱜ ᱠᱟᱱᱟ ᱪᱷᱩᱸᱛ ᱟᱠᱟᱱ ᱠᱚ ᱾ ᱢᱮᱛᱟᱜᱼᱟ, ᱚᱱᱟ ᱜᱮ ᱠᱚ ᱞᱟᱹᱭᱮᱜᱼᱟ ᱪᱷᱩᱛ ᱫᱚ᱾ ᱚᱱᱟ ᱪᱷᱩᱸᱛ ᱫᱚ ᱠᱟᱱᱟ ᱥᱟᱶᱛᱟᱨᱮ ᱛᱚᱞ ᱢᱮᱱᱟᱜᱼᱟ, ᱡᱮ ᱢᱤᱫᱴᱟᱱ ᱟᱹᱨᱤ ᱥᱮ ᱥᱮᱨᱣᱟ ᱞᱮᱠᱟᱱᱟᱜ ᱠᱟᱱᱟ ᱾ ᱥᱮ ᱦᱩᱭᱩᱜ ᱠᱟᱱᱟ ᱥᱤᱫᱳ ᱥᱩᱪᱤ ᱠᱟᱱᱟ ᱾ ᱥᱮ ᱦᱩᱭᱩᱜ ᱠᱟᱱᱟ, ᱡᱮᱢᱚᱱ ᱪᱷᱩᱛ ᱯᱷᱮᱲᱟᱣ ᱡᱮᱢᱚᱱ ᱚᱸᱰᱮ ᱪᱟᱞᱟᱣᱚᱜᱼᱟ, ᱜᱟᱰᱟ ᱵᱟᱝᱠᱷᱟᱱ ᱯᱩᱠᱷᱨᱤ ᱨᱮᱠᱚ ᱪᱟᱞᱟᱣᱮᱱᱟ ᱡᱮ ᱚᱱᱟ ᱠᱚ ᱛᱤᱠᱤ ᱥᱚᱵᱚᱫ ᱠᱮᱫ ᱫᱚ ᱦᱟᱸᱜ, ᱛᱟᱨᱯᱚᱨᱮ ᱦᱩᱭᱩᱜ ᱠᱟᱱᱟ ᱦᱚᱞᱚᱝ ᱫᱟᱜ ᱠᱚ ᱠᱚ ᱤᱨᱪᱤᱹᱭᱟᱠᱚ ᱚᱱᱟ ᱜᱮ ᱪᱷᱩᱸᱛ ᱠᱚ ᱯᱷᱮᱲᱟᱣ ᱟᱠᱚ ᱾ ᱤᱱᱟᱹ ᱛᱟᱭᱱᱚᱢ ᱜᱮ ᱦᱩᱭᱩᱜ ᱠᱟᱱᱟ ᱩᱱᱠᱩ ᱫᱚ ᱪᱷᱩᱸᱛ ᱠᱷᱚᱱ ᱠᱚ ᱢᱩᱠᱛᱚᱜ ᱠᱟᱱᱟ ᱾ ᱟᱨ ᱚᱱᱟ ᱜᱮ ᱢᱤᱫ ᱠᱟᱛᱷᱟ ᱫᱚ ᱦᱩᱭᱩᱜ ᱠᱟᱱᱟ ᱪᱷᱩᱸᱛ ᱢᱩᱠᱩᱴ ᱫᱚ ᱾ ᱪᱷᱩᱛ ᱢᱩᱠᱩᱴ ᱯᱷᱮᱲᱟᱣ ᱠᱟᱛᱮ ᱜᱮ ᱛᱚ ᱚᱱᱮ ᱦᱚᱭᱚ ᱨᱩᱣᱟᱹᱲ ᱠᱟᱹᱢᱤ ᱠᱚᱠᱚ ᱠᱚᱨᱟᱣᱟ ᱾
ᱦᱳᱭ ᱦᱳᱭ ᱾
ᱦᱩᱸ, ᱠᱷᱮᱨᱣᱟᱞ ᱡᱟᱹᱛᱤ ᱦᱚᱲ ᱡᱮᱢᱚᱱ ᱥᱟᱱᱛᱟᱲ ᱦᱚᱲ ᱠᱚᱨᱮᱱ ᱜᱤᱫᱽᱨᱟᱹ ᱠᱚᱣᱟᱜ ᱦᱚᱸ ᱦᱚᱭᱚ ᱨᱩᱣᱟᱹᱲ ᱾ ᱱᱚᱣᱟ ᱫᱚ ᱦᱩᱭᱩᱜ ᱠᱟᱱᱟ ᱡᱟᱱᱟᱢ, ᱡᱟᱱᱟᱢ ᱪᱷᱟᱹᱴᱭᱟᱹᱨ ᱦᱚᱸᱠᱚ ᱢᱮᱛᱟᱜ ᱜᱮᱭᱟ ᱟᱨ ᱱᱚᱣᱟ ᱠᱟᱹᱢᱤ ᱛᱟᱭᱱᱚᱢ ᱦᱩᱭᱩᱜ ᱠᱟᱱᱟ ᱜᱤᱫᱽᱨᱟᱹ ᱫᱚ ᱦᱩᱭᱩᱜ ᱠᱟᱱᱟ ᱪᱟᱪᱳ, ᱪᱟᱪᱚ ᱚᱠᱛᱚ ᱦᱩᱭᱩᱜ ᱠᱟᱱᱟ ᱪᱟᱸᱫᱚ ᱪᱷᱟᱹᱴᱭᱟᱹᱨ ᱠᱟᱹᱢᱤ ᱠᱚ ᱠᱚᱨᱟᱣ ᱜᱮᱭᱟ ᱾ ᱚᱱᱟ ᱫᱚ ᱪᱮᱫ ᱞᱮᱠᱟ ᱱᱟᱜ ᱪᱷᱟᱹᱴᱭᱟᱹᱨ ᱠᱟᱱᱟ ᱪᱟᱪᱳ ᱪᱷᱟᱹᱴᱭᱟᱹᱨ ᱫᱚ?
ᱪᱟᱪᱳ ᱪᱷᱟᱹᱴᱭᱟᱹᱨ ᱫᱚ ᱡᱚᱠᱷᱚᱱ ᱠᱚ ᱡᱚᱢᱮ ᱥᱮᱨᱟᱭᱟᱭ ᱩᱱ ᱚᱠᱛᱚ ᱥᱮ ᱪᱮᱫ?
ᱦᱮᱸ ᱦᱮᱸ, ᱚᱱᱟ ᱫᱚ ᱩᱱ ᱥᱳᱢᱟᱹᱭ ᱜᱮ ᱦᱩᱭᱩᱜᱼᱟ ᱾ ᱟᱨ ᱚᱱᱟ ᱡᱮᱢᱚᱱ ᱦᱚᱭᱳ ᱨᱩᱣᱟᱹᱲ ᱠᱚᱦᱚ ᱟᱫᱷᱟᱱ ᱫᱚ ᱦᱩᱭᱩᱜ ᱠᱟᱱᱟ ᱱᱚᱭ ᱫᱤᱱ ᱨᱮᱠᱚ ᱦᱚᱭᱚ ᱨᱩᱣᱟᱹᱲᱚᱜᱼᱟ, ᱟᱫᱷᱟᱱ ᱫᱚ ᱦᱩᱭᱩᱜ ᱠᱟᱱᱟ ᱯᱮ ᱫᱤᱱ ᱨᱮᱦᱚᱸ ᱠᱚ ᱦᱚᱭᱚ ᱨᱩᱣᱟᱹᱲᱚᱜ ᱜᱮᱭᱟ ᱟᱨ ᱟᱨ ᱵᱟᱝᱠᱷᱟᱱ ᱫᱚ ᱦᱳᱭᱳᱜ ᱠᱟᱱᱟ ᱡᱮᱢᱚᱱ ᱠᱩᱲᱟᱹᱣ ᱟᱱᱴᱟᱣ ᱠᱟᱛᱮᱜ᱾ ᱯᱮᱲᱟ ᱯᱟᱹᱲᱦᱟᱹ ᱠᱚ ᱦᱚᱦᱚ ᱟᱛᱮ ᱦᱩᱭᱩᱜ ᱠᱟᱱᱟ ᱟᱹᱰᱤ ᱫᱤᱱ ᱯᱚᱨᱮ ᱦᱚᱸᱠᱚ ᱦᱩᱭ ᱨᱩᱣᱟᱹᱲᱚᱜ ᱜᱮᱭᱟ᱾ ᱟᱨ ᱡᱮᱢᱚᱱ ᱮᱸ ᱵᱟᱞᱮ ᱜᱤᱫᱽᱨᱟᱹ ᱡᱚᱠᱷᱚᱱᱮ ᱜᱩᱡᱩᱜ ᱟᱭ ᱩᱱᱤ ᱢᱟᱛᱚ ᱟᱵᱚ ᱢᱟ ᱨᱟᱯᱟᱜ ᱦᱚᱸ ᱵᱟᱵᱚᱱ ᱨᱟᱯᱟᱭᱼᱟ ᱥᱮ ᱛᱚᱯᱟ ᱦᱚᱸ ᱢᱟᱱᱮ ᱨᱟᱯᱟᱜ ᱫᱚ ᱵᱟᱠᱚ ᱨᱟᱯᱟᱜ ᱠᱚᱣᱟ ᱛᱚ ᱡᱟᱦᱟᱸᱭ ᱠᱚ ᱰᱟᱴᱟ ᱵᱟᱝ ᱚᱢᱚᱱ ᱟᱠᱚᱣᱟ᱾ ᱦᱮᱸ ᱟᱨ ᱩᱱᱠᱩ ᱫᱚ ᱟᱨ ᱡᱟᱦᱟᱸᱭ ᱩᱱᱠᱩ ᱫᱚᱢᱮ ᱵᱟᱞᱮ ᱡᱮᱢᱚᱱ ᱰᱟᱴᱟ ᱵᱟᱹᱱᱩᱜ ᱛᱟᱠᱚᱣᱟ ᱥᱮ ᱵᱟᱞᱮ ᱜᱤᱫᱽᱨᱟᱹ ᱜᱮ, ᱩᱱᱠᱩ ᱫᱚ ᱛᱟᱦᱚᱞᱮ ᱪᱮᱫᱟᱜ ᱠᱚ ᱡᱟᱹᱱᱩᱢ ᱟᱠᱚᱣᱟ? ᱚᱱᱟ ᱡᱟᱹᱱᱩᱢ ᱟᱛᱮ ᱪᱮᱫᱟᱜ ᱠᱚ ᱛᱚᱯᱟ ᱠᱚᱣᱟ? ᱡᱮᱢᱚᱱ ᱛᱚᱯᱟ ᱠᱮᱫᱮᱭᱟᱠᱚ ᱛᱟᱨᱯᱚᱨᱮ ᱪᱮᱛᱟᱱ ᱨᱮ ᱦᱳᱜ ᱠᱟᱱᱟ ᱡᱟᱹᱱᱩᱢ ᱠᱚ ᱞᱟᱜᱟᱣ-
ᱡᱟᱱᱩᱢ ᱠᱚ ᱮᱴᱮᱛ ᱠᱮᱫᱟ ᱦᱚᱭ ᱛᱚ
ᱦᱚᱭ ᱡᱟᱱᱩᱢ ᱠᱚ ᱮᱴᱮᱫ ᱠᱮᱫᱟ᱾
ᱟᱪᱪᱷᱟ ᱚᱱᱟ ᱫᱚ ᱟᱹᱞᱤᱧ ᱚᱱᱠᱟ ᱱᱟᱜ ᱫᱚ ᱵᱟᱹᱞᱤᱧ ᱧᱮᱞ ᱠᱟᱜᱼᱟ ᱛᱚ, ᱟᱵᱤᱱ ᱡᱩᱫᱤ ᱵᱤᱱ ᱵᱟᱲᱟᱭ ᱠᱷᱟᱡ,
ᱦᱮᱸ ᱤᱧ ᱦᱚ ᱫᱚᱢᱮ ᱫᱚ ᱵᱟᱹᱧ ᱵᱟᱲᱟᱭᱟ ᱡᱮ ᱚᱱᱠᱟ ᱜᱤᱧ ᱟᱸᱡᱚᱢ ᱟᱠᱟᱫ ᱠᱚᱣᱟ ᱡᱮ ᱵᱟᱝᱢᱟ ᱩᱱᱤ ᱫᱚ ᱜᱤᱫᱽᱨᱟᱹ ᱠᱟᱱᱟᱭ ᱛᱚ ᱩᱱᱤ ᱫᱚ ᱩᱱᱤᱭᱟᱜ ᱠᱟᱹᱢᱤ ᱫᱚ ᱪᱮᱫ ᱦᱚᱸ ᱵᱟᱝ ᱠᱚᱨᱟᱣ ᱟᱠᱟᱱ ᱛᱟᱭᱟ᱾ ᱛᱟᱦᱞᱮ ᱦᱚᱳᱭᱛᱳ ᱢᱚᱱᱮᱭᱟᱠᱚ ᱡᱮ ᱩᱱᱤ ᱫᱚ ᱵᱷᱩᱛ ᱜᱤᱫᱽᱨᱟᱹ ᱵᱮᱱᱟᱜ ᱟᱥᱮ ᱪᱤᱞᱤ,
ᱦᱳᱭ
ᱛᱟᱨᱯᱚᱨᱮ ᱩᱱᱤᱱ ᱦᱚᱲ ᱠᱚᱭ ᱵᱚᱛᱚᱨ ᱦᱚᱪᱚ ᱠᱚᱣᱟ ᱥᱮ ᱪᱮᱫ ᱟᱫᱚ ᱚᱱᱟ ᱞᱟᱹᱜᱤᱫ ᱛᱮ ᱡᱩᱫᱤ ᱢᱟᱱᱮ ᱩᱱᱤᱭᱟᱜ ᱫᱚ ᱪᱮᱫ ᱠᱟᱹᱢᱤ ᱦᱚᱸ ᱵᱟᱝ ᱠᱚᱨᱟᱣ ᱠᱟᱱ ᱛᱟᱭᱟ ᱛᱚ ᱟᱫᱚ ᱵᱟᱠᱚ ᱠᱚᱨᱟᱣᱟ ᱛᱚ᱾ ᱟᱫᱚ ᱚᱱᱟ ᱠᱷᱟᱹᱛᱤᱨ ᱜᱮ ᱡᱮ ᱚᱱᱟ ᱫᱚ ᱢᱚᱱᱮ ᱦᱩᱭᱩᱜᱭᱳᱜᱼᱟ ᱡᱮ ᱚᱱᱟ ᱛᱮᱠᱚ ᱛᱮᱱᱮ ᱠᱷᱟᱱ ᱟᱫᱚ ᱩᱱᱤ ᱫᱚ ᱪᱮᱫ ᱦᱚᱸ ᱵᱟᱭ ᱪᱤᱠᱟᱹ ᱫᱟᱲᱮᱭᱟᱜᱼᱟ᱾ ᱥᱮ ᱩᱱᱤ ᱜᱤᱫᱽᱨᱟᱹ ᱫᱚ ᱡᱟᱦᱟᱸᱭ ᱦᱚᱲ ᱦᱚᱸ ᱵᱟᱭ ᱵᱚᱛᱚᱨ ᱦᱚᱪᱚ ᱫᱟᱲᱮ ᱟᱠᱚᱣᱟ᱾ ᱟᱫᱚ ᱚᱱᱠᱟ ᱵᱟᱝ ᱦᱩᱭ ᱵᱟᱲᱟ ᱟᱠᱟᱱᱟ ᱛᱚ ᱟᱫᱚ ᱟᱸᱡᱚᱢ ᱵᱟᱝ ᱦᱩᱭ ᱟᱠᱟᱱᱟ ᱟᱫᱚ ᱡᱟ ᱛᱤᱱᱟᱹᱜ ᱦᱚᱲ ᱠᱚ ᱞᱟᱹᱭ ᱠᱟᱜᱼᱟ ᱚᱱᱟ ᱜᱮ᱾ ᱦᱮᱸ ᱜᱚᱲᱚᱢ ᱦᱟᱲᱟᱢ ᱜᱚᱲᱚᱢ ᱵᱩᱰᱦᱤ ᱴᱷᱮᱱ ᱠᱷᱚᱱ ᱜᱮ ᱟᱸᱡᱚᱢ ᱵᱟᱲᱟ ᱦᱩᱭ ᱟᱠᱟᱱᱟ, ᱩᱱᱠᱩ ᱦᱚᱸᱠᱚ ᱞᱟᱹᱭ ᱜᱮᱭᱟ ᱡᱮ ᱟᱞᱮ ᱦᱚ ᱫᱚᱢᱮ ᱵᱷᱟᱜᱤ ᱫᱚ ᱵᱟᱞᱮ ᱵᱟᱲᱟᱭᱟ᱾ ᱱᱚᱝᱠᱟ ᱜᱮ ᱟᱞᱮ ᱦᱚᱸᱞᱮ ᱟᱸᱡᱚᱢ ᱟᱹᱜᱩ ᱟᱠᱟᱜᱼᱟ᱾
ᱚᱱᱟ ᱞᱮᱠᱟ ᱛᱮ ᱟᱨ ᱡᱟᱸᱦᱟᱸ ᱪᱷᱩᱸᱛ ᱟᱠᱟᱱ ᱟ ᱟᱛᱳ ᱢᱚᱬᱮ ᱦᱚᱲ ᱢᱚᱫᱽᱫᱷᱮ ᱚᱠᱚᱭᱮ ᱠᱟᱹᱢᱤ ᱥᱟᱞ ᱜᱚᱴᱟᱭ ᱛᱟᱠᱚᱣᱟ ᱚᱱᱟ ᱫᱚ?
ᱡᱟᱸᱦᱟᱸ ᱟᱛᱳ ᱪᱷᱩ ᱵᱚᱸᱜᱟ ᱵᱩᱨᱩ ᱴᱷᱮᱱ ᱵᱟᱝ
ᱦᱳᱭ
ᱵᱟᱹᱧ ᱵᱟᱲᱟᱭ ᱜᱚᱫ ᱠᱟᱫᱟ, ᱚᱠᱚᱭ ᱠᱟᱹᱢᱟᱭ?
ᱟᱨ,
ᱚᱱᱟᱠᱤ ᱢᱟᱺᱡᱷᱤ ᱦᱟᱲᱟᱢᱮ ᱠᱟᱹᱢᱤᱭᱟᱟᱭ ᱥᱮ, ᱯᱟᱨᱟᱱᱤᱠ ᱦᱟᱲᱟᱢᱮ ᱠᱟᱹᱢᱤᱭᱟᱭ, ᱚᱱᱟᱜᱮ ᱵᱟᱹᱧ ᱫᱤᱥᱟᱹᱭᱫᱟ,
ᱟᱨ ᱡᱟᱦᱟᱸ ᱛᱤᱱ ᱩᱰᱟᱹᱝ ᱤᱧ ᱵᱟᱲᱟᱭᱟ, ᱤᱧ ᱟᱞᱮ ᱥᱮᱱ ᱫᱚ ᱟᱨ ᱯᱟᱨᱟᱱᱤᱠ ᱜᱮ ᱠᱟᱹᱢᱤᱭᱟ ᱚᱱᱟ,,
ᱦᱮᱸ ᱦᱮᱸ, ᱚᱝᱠᱟ ᱜᱤᱧ ᱩᱭᱦᱟᱹᱨ ᱫᱟ, ᱟᱫᱚ ᱚᱱᱟᱜᱮ ᱵᱷᱟᱹᱜᱤ ᱫᱷᱟᱨᱟ, ᱵᱟᱹᱧ ᱩᱭᱦᱟᱹᱨ ᱫᱟᱲᱮᱭᱟᱜ ᱠᱟᱱ ᱛᱟᱦᱮᱸᱼᱟ, ᱠᱟᱨᱚᱱ ᱩᱱᱤ ᱜᱮᱛᱚ ᱦᱳᱭᱩᱜ ᱠᱟᱱᱟ ᱟᱹᱛᱩ ᱨᱮᱱᱟᱜᱼᱮ ᱧᱮᱞᱟᱭ ᱥᱮ,
ᱦᱳᱭ, ᱦᱳᱭ᱾
ᱢᱟᱱᱮ ᱚᱱᱠᱟᱱᱟᱜ ᱠᱟᱹᱢᱤ ᱠᱚᱫᱚ ᱟᱛᱩ,
ᱦᱟᱸ,
ᱡᱮᱢᱚᱱ ᱟᱸ, ᱠᱚᱲᱟ ᱠᱩᱲᱤ ᱠᱚᱭ, ᱥᱟᱢᱴᱟᱶ ᱠᱚᱣᱟᱭ ᱛᱚ ᱟᱛᱩ ᱨᱮᱱ, ᱡᱟᱦᱟᱱᱟᱜ ᱮ ᱮᱱᱮᱡ ᱥᱮᱨᱮᱧ, ᱠᱤᱢᱵᱟ ᱯᱟᱛᱟ ᱪᱷᱟᱛᱟ,
ᱦᱟᱸ,
ᱱᱚᱶᱟ ᱟᱭᱢᱟ ᱠᱟᱹᱢᱤ ᱨᱮ, ᱮᱸ ᱡᱮᱢᱚᱱ ᱰᱟᱸᱹᱜᱩᱣᱟᱹ ᱠᱚᱲᱟ ᱠᱩᱲᱤ ᱫᱚ ᱩᱱᱤᱜᱮ ᱥᱩᱫᱷᱩ ᱥᱩᱛᱩᱜ ᱠᱚᱣᱟᱜ, ᱟᱫᱚ ᱢᱚᱱᱮ ᱦᱳᱭᱳᱜ ᱠᱟᱱᱟ ᱡᱮ, ᱩᱱᱤᱜᱮ ᱵᱚᱸᱜᱟᱭᱟᱭ, ᱟᱫᱚ ᱟᱢᱮᱢ ᱞᱟᱹᱭ ᱠᱮᱜ ᱠᱷᱟᱱ ᱱᱤᱛᱚᱜ ᱫᱷᱟ